ᱜᱚᱝᱠᱮ ᱟᱸᱡᱚᱢᱚᱜ ᱠᱟᱱᱟ ᱟᱹᱞᱤᱧᱟᱜ ᱨᱚᱲ?
ᱦᱮᱸ ᱜᱚᱢᱠᱮ ᱟᱸᱡᱚᱢᱚᱜ ᱠᱟᱱ ᱜᱮᱭᱟ ᱟᱞᱤᱧ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱜᱚᱢᱠᱮ
ᱟᱪᱪᱷᱟ ᱛᱟᱦᱚᱞᱮ ᱟᱹᱰᱤᱫᱤᱱ ᱯᱚᱨ ᱚᱠᱟᱞᱮᱠᱟ ᱢᱮᱱᱟᱜ ᱵᱤᱱᱟ? ᱟᱞᱤᱧ ᱫᱚ ᱵᱮᱥ ᱵᱟᱲᱟᱜᱮ ᱜᱚᱢᱠᱮ ᱟᱵᱤᱱ ᱪᱮᱫ ᱞᱮᱠᱟ ᱢᱮᱱᱟᱜ ᱵᱤᱱᱟ? ᱟᱞᱤᱧ ᱦᱚᱸ ᱜᱚᱝᱠᱮ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱞᱤᱧᱟᱹ ᱟᱵᱤᱱ ᱦᱚᱸ ᱚᱱᱠᱟᱼᱼ ᱟ ᱠᱷᱚᱵᱚᱨ ᱟᱭ ᱫᱟ
ᱦᱳᱭ ᱜᱚᱢᱠᱮ ᱛᱚ ᱜᱚᱢᱼᱼ ᱜᱚᱝᱠᱮ ᱛᱚ ᱟᱯᱮ ᱥᱮᱫ ᱫᱚ ᱜᱚᱝᱠᱮ ᱪᱮᱫ ᱠᱚ ᱪᱤᱠᱟᱹ ᱵᱟᱲᱟᱭᱮᱫ ᱠᱟᱱᱟ ᱛᱟᱦᱚᱞᱮ?
ᱪᱤᱠᱟᱹ ᱵᱟᱲᱟ ᱫᱚ ᱱᱚᱜᱼᱚᱭ ᱛᱚᱨᱟᱝ ᱜᱟᱯᱟᱛ ᱫᱚᱠᱷᱟᱱ ᱚᱲᱟᱜ ᱠᱚᱨᱮ ᱜᱮ ᱢᱮᱱᱟᱜ ᱞᱤᱧᱟᱹ ᱦᱮᱸ ᱾
ᱚᱜ
ᱟᱫᱚ ᱚᱱᱟ ᱜᱮᱞᱤᱧ ᱢᱮᱱᱫᱟ ᱟᱹᱵᱤᱱ ᱦᱚᱸ ᱟᱹᱵᱤᱱ ᱦᱚᱸ ᱛᱚ ᱠᱷᱚᱡᱽ ᱛᱚᱞᱟᱥ ᱫᱚ ᱵᱟᱝᱵᱤᱱ ᱦᱟᱛᱟᱣ ᱮᱫᱟ ᱚᱱᱠᱟ ᱫᱚ ᱾
ᱜᱚᱢᱠᱮ ᱪᱮᱫ ᱵᱚ ᱢᱮᱱᱟ ᱟᱵᱚ ᱫᱚ ᱱᱚᱜᱼᱚᱭ ᱛᱚ ᱪᱟᱥᱵᱟᱥ ᱡᱤᱭᱚᱱ ᱪᱮᱫ ᱮᱢ ᱢᱮᱱᱟ ᱪᱟᱥᱵᱟᱥ ᱛᱮᱜᱮ ᱵᱮᱥᱛᱚ ᱢᱮᱱᱟᱜ ᱵᱚᱱᱟ ᱾
ᱟᱪᱪᱷᱟ ᱪᱷᱟ ᱪᱷᱟ ᱦᱩᱸ ᱚᱱᱟ ᱢᱟ ᱜᱚᱝᱠᱮ ᱠᱟᱛᱷᱟ ᱠᱟᱱ ᱜᱮᱭᱟ ᱟᱫᱚ ᱪᱟᱥ ᱵᱟᱥ ᱠᱚᱫᱚ ᱵᱤᱱ ᱛᱤᱧ ᱡᱟᱹᱞ ᱠᱮᱫᱟ ᱜᱚᱢᱠᱮ?
ᱪᱟᱥᱵᱟᱥ ᱫᱚ ᱜᱟᱹᱪᱷᱤ ᱠᱚ ᱟᱯᱚᱨ ᱦᱩᱭᱱᱟ ᱜᱚᱝᱠᱮ ᱟᱨ ᱠᱷᱮᱛ ᱠᱚ ᱛᱷᱚᱲᱟ ᱥᱤ ᱦᱩᱭᱱᱟ ᱵᱷᱤᱛᱟᱹ ᱢᱟᱜᱽ ᱪᱟᱞᱟᱜ ᱠᱟᱱᱟ ᱾
ᱟᱪᱪᱷᱟ ᱾
ᱛᱚ ᱜᱚᱢᱠᱮ ᱟᱯᱮ ᱫᱚ ᱛᱤᱥ ᱠᱚᱛᱮ ᱯᱮ ᱥᱚᱨᱦᱟᱭᱚᱜ ᱠᱟᱱᱟ ᱜᱚᱢᱠᱮ?
ᱜᱚᱢᱠᱮ ᱮᱠᱷᱟᱱ ᱥᱚᱨᱦᱟᱭ ᱯᱚᱨᱚᱵᱽ ᱫᱚ ᱟᱞᱮ ᱥᱮᱫ ᱫᱚ ᱠᱷᱟᱱ ᱱᱚᱣᱟ ᱮᱸ ᱥᱚᱨᱦᱟᱭ ᱯᱚᱨᱚᱵᱽ ᱫᱚ ᱦᱟᱜ ᱠᱷᱟᱱ ᱥᱚ--ᱦᱟᱭ ᱯᱚᱨᱚᱵᱽ ᱱᱚᱸᱜᱟ ᱯᱚᱨᱮ ᱡᱟᱦᱟᱸ ᱥᱚᱨᱦᱟᱭ ᱵᱚᱸᱜᱟ ᱥᱮᱴᱮᱨᱚᱜ ᱫᱚ ᱟᱞᱮᱚ ᱚᱱᱟ ᱥᱚᱨᱦᱟᱭ ᱵᱚᱸᱜᱟ ᱨᱮᱜᱮ ᱞᱮ ᱥᱚᱨᱦᱟᱭᱚᱜ ᱜᱮᱭᱟ ᱦᱮᱸ᱾
ᱚ ᱱᱟᱯᱟᱭ ᱜᱮ ᱜᱚᱝᱠᱮ᱾
ᱦᱮᱸ ᱜᱚᱝᱠᱮ ᱟᱫᱚ ᱜᱚᱝᱠᱮ ᱟᱯᱮ ᱥᱮᱫ ᱫᱚ ᱜᱚᱝᱠᱮ ᱛᱤᱥ ᱠᱚ ᱥᱚᱨᱦᱟᱭᱚᱜ ᱜᱮᱭᱟ?
ᱜᱚᱢᱠᱮ ᱟᱞᱮ ᱫᱚ ᱡᱟᱦᱟᱸ ᱡᱟᱱᱩᱣᱟᱨᱤ ᱢᱟᱥ
ᱟᱪᱪᱷᱟ ᱾
ᱡᱮ ᱟᱞᱮ ᱥᱮᱱᱤᱡᱱ ᱦᱟᱲᱟᱢ ᱦᱚᱲ
ᱚᱱᱟ ᱡᱟᱱᱩᱣᱟᱨᱤ ᱢᱟᱥ ᱨᱮᱜᱮ ᱯᱮ ᱥᱚᱨᱦᱟᱭᱚᱜ ᱜᱮᱭᱟ ᱜᱚᱝᱠᱮ?
ᱦᱳᱭ ᱦᱳᱭ
ᱟᱪᱪᱷᱟ ᱟᱪᱪᱷᱟ ᱟᱪᱪᱷᱟ ᱟᱪᱷᱟ ᱟᱫᱚ ᱜᱚᱝᱠᱮ ᱚᱱᱟ ᱚᱱᱟ ᱢᱟᱥ ᱨᱮᱫᱚ ᱚᱠᱟ ᱞᱮᱠᱟ ᱥᱚᱨᱦᱟᱭ ᱱᱚᱣᱟ ᱡᱮᱢᱚᱱ ᱪᱮᱫᱟᱜ ᱥᱮ ᱜᱚᱝᱠᱮ ᱱᱚᱝᱠᱟ ᱫᱚ ᱥᱚᱨᱦᱟᱭ ᱵᱚᱸᱜᱟ ᱨᱮᱫᱚ ᱵᱟᱯᱮ ᱥᱚᱨᱦᱟᱭᱚᱜᱼᱟ ᱡᱟᱱᱩᱣᱟᱨᱤ ᱢᱟᱥ ᱨᱮ
ᱜᱚᱝᱠᱮ ᱜᱚᱝᱠᱮ ᱞᱟᱹᱭ ᱜᱟᱱᱚᱜᱼᱟ ᱟᱞᱮ ᱥᱮᱱᱤᱡ ᱦᱟᱲᱟᱢ ᱦᱚᱲ ᱠᱚ ᱞᱟᱹᱭᱟ ᱵᱚᱞᱮ ᱟᱨᱮ ᱵᱚᱞᱮ ᱚᱱᱠᱟ ᱴᱷᱤᱠ ᱫᱚ ᱵᱟᱝ ᱵᱟᱲᱟᱭ ᱠᱟᱱᱟ ᱛᱚ ᱚᱱᱠᱟ᱾ ᱦᱟᱲᱟᱢ ᱠᱚ ᱠᱚᱣᱟᱜ ᱠᱟᱛᱷᱟ ᱜᱮ᱾ ᱞᱟᱹᱭᱟ ᱠᱚ ᱵᱚᱞᱮ ᱟᱵᱚ ᱦᱚᱲ ᱦᱚᱯᱚᱱᱟᱜ ᱥᱚᱨᱦᱟᱭ ᱫᱚ ᱡᱚᱛᱚ ᱦᱚᱲ ᱠᱷᱚ ᱡᱚᱛᱚ ᱠᱷᱚᱱ ᱢᱟᱲᱟᱝ ᱨᱮ ᱦᱩᱭᱩᱜᱼᱟ᱾ ᱟᱫᱚ ᱚᱱᱟ ᱠᱷᱟᱹᱛᱤᱨ ᱛᱮ ᱯᱟᱥᱮᱡ ᱟᱨ ᱚᱱᱟ ᱠᱷᱟᱹᱛᱤᱨ ᱛᱮ ᱵᱚᱪᱷᱚᱨ ᱨᱮᱭᱟᱜ ᱞᱟᱦᱟ ᱢᱟᱥ ᱞᱟᱦᱟ ᱪᱟᱸᱫᱳ ᱜᱮᱵᱩᱱ ᱥᱚᱨᱦᱟᱭᱚᱜ ᱟᱵᱚ ᱫᱚ᱾
ᱟᱪᱪᱷᱟ ᱟᱪᱪᱷᱟ ᱟᱪᱪᱷᱟ ᱟᱪᱪᱷᱟ ᱢᱟᱱᱮ ᱚᱱᱟ ᱠᱟᱨᱚᱱ ᱛᱮ ᱟᱯᱮ ᱫᱚ ᱜᱚᱢᱠᱮ ᱥᱚᱨᱦᱟᱭ ᱵᱚᱸᱜᱟ ᱨᱮᱯᱮ ᱥᱚᱨᱦᱟᱭ ᱮᱸ ᱥᱚᱨᱦᱟᱭ ᱵᱚᱸᱜᱟ ᱨᱮᱯᱮ ᱥᱚᱨᱚᱦᱟᱭ ᱵᱚᱸᱜᱟ ᱨᱮᱫᱚ ᱵᱟᱝ ᱠᱟᱛᱮᱫ ᱟᱯᱮ ᱫᱚ ᱢᱮᱱᱫᱚ ᱡᱮᱢᱚᱱ ᱡᱟᱱᱩᱣᱟᱨᱤ ᱢᱟᱥ ᱢᱮᱱᱫᱚ ᱡᱟᱦᱟᱸ ᱯᱩᱭᱞᱳ ᱵᱚᱪᱷᱚᱨ ᱢᱮᱱᱫᱚ ᱱᱚᱣᱟ ᱨᱮ ᱜᱮ ᱟᱯᱮ ᱫᱚᱯᱮ ᱥᱚᱨᱦᱟᱭᱚᱜ ᱛᱟᱵᱚᱱ ᱜᱮᱭᱟ᱾ ᱦᱮᱸ ᱵᱟᱝ?
ᱦᱳᱭ ᱦᱳᱭ ᱦᱳᱭ
ᱦᱮᱭ ᱴᱷᱤᱠ ᱟᱯᱮ ᱜᱚᱢᱠᱮ ᱩᱭᱦᱟᱹᱨ ᱵᱷᱟᱵᱽᱱᱟ ᱦᱚᱸ ᱴᱷᱤᱠ ᱜᱮᱭᱟ᱾ ᱟᱫᱚ ᱚᱱᱟ ᱜᱮ ᱟᱞᱮ ᱦᱚᱸᱞᱮ ᱞᱟᱹᱭ ᱵᱟᱲᱟᱭᱟ ᱞᱮ ᱪᱮᱫ ᱪᱮᱫᱟᱜ ᱵᱷᱟᱞᱟ ᱚᱱᱛᱮ ᱫᱚ ᱛᱟᱦᱚᱞᱮ ᱚᱱᱠᱟ ᱫᱚᱠᱚ ᱥᱚᱨᱦᱟᱭᱚᱜᱼᱟ ᱟᱨ ᱟᱵᱚ ᱫᱚ ᱪᱮᱫᱟᱜ ᱱᱚᱝᱠᱟ ᱵᱚᱱ ᱥᱚᱨᱦᱟᱭᱚᱜᱼᱟ᱾ ᱦᱮᱸ ᱥᱮ ᱪᱮᱫ?
ᱦᱳᱭ ᱦᱳᱭ ᱜᱚᱝᱠᱮ᱾
ᱴᱷᱤᱠ ᱴᱷᱤᱠ ᱴᱷᱤᱠ
ᱜᱚᱢᱠᱮ ᱤᱱᱟᱹ ᱞᱤᱧ ᱢᱮᱱᱟ ᱡᱮ ᱟᱭᱢᱟ ᱴᱚᱴᱷᱟ ᱨᱮ ᱟᱭᱢᱟ ᱨᱚᱠᱚᱢ ᱨᱚᱲ ᱟᱵᱚᱣᱟᱜ ᱵᱷᱮᱜᱟᱨ ᱜᱮᱭᱟ᱾ ᱛᱚ ᱚᱱᱟ ᱠᱷᱟᱹᱛᱤᱨ ᱛᱮ ᱯᱟᱥᱮᱡ ᱟᱭᱢᱟ ᱟᱭᱢᱟ ᱴᱚᱴᱷᱟ ᱨᱮᱫᱚ ᱟᱭᱢᱟ ᱨᱚᱠᱚᱢ ᱠᱚ ᱥᱚᱨᱦᱟᱭᱚᱜᱼᱟ᱾
ᱴᱷᱤᱠ ᱴᱷᱤᱠ ᱴᱷᱤᱠ ᱴᱷᱤᱠ ᱚᱱᱟ ᱢᱟ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱟᱫᱟ ᱜᱚᱢᱠᱮ ᱦᱚᱭᱛᱚ ᱚᱱᱟ ᱠᱟᱨᱚᱱ ᱛᱮᱜᱮ ᱟᱵᱚ ᱵᱷᱮᱜᱟᱨ ᱵᱷᱮᱜᱟᱨ ᱴᱚᱴᱷᱟᱨᱮ ᱵᱷᱮᱜᱟᱨ ᱵᱷᱮᱜᱟᱨ ᱞᱮᱠᱟ ᱵᱚᱱ ᱥᱚᱨᱦᱟᱭ ᱯᱚᱨᱚᱵᱚᱜ ᱠᱟᱱᱟ᱾ ᱦᱮᱸ ᱵᱟᱝ ᱟᱫᱚ ᱜᱚᱝᱠᱮ ᱟᱯᱮ ᱫᱚ ᱚᱱᱛᱮ ᱫᱚ ᱛᱤᱱ ᱫᱤᱱ ᱯᱮ ᱥᱚᱨᱦᱟᱭᱚᱜ ᱛᱟᱵᱚᱱ ᱜᱮᱭᱟ?
ᱜᱚᱝᱠᱮ ᱟᱵᱚ ᱫᱚᱵᱚᱱ ᱥᱚᱨᱚᱦᱟᱭᱚᱜᱼᱟ ᱢᱚᱬᱮ ᱫᱤᱱ ᱢᱚᱬᱮ ᱢᱟᱦᱟ᱾
ᱟᱪᱪᱷᱟ ᱟᱪᱪᱷᱟ ᱟᱪᱪᱷᱟ ᱟᱫᱚ ᱜᱚᱝᱠᱮ ᱪᱮᱫ ᱪᱮᱫ ᱡᱩᱫᱤᱵᱤᱱ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜ ᱫᱚ᱾
ᱜᱚᱢᱠᱮ ᱤᱱᱟᱹ ᱤᱱᱟᱹᱴᱟᱜ ᱫᱚ ᱵᱟᱹᱞᱤᱧ ᱵᱟᱲᱟᱭᱟ ᱜᱚᱝᱠᱮ ᱟᱹᱞᱤᱧ ᱪᱮᱴ ᱠᱚᱧ ᱵᱟᱲᱟᱭ ᱮᱱᱟ ᱮᱱᱟᱠᱚ ᱜᱮ ᱞᱤᱧ ᱞᱟᱹᱭᱟᱵᱤᱱ ᱠᱟᱱᱟ ᱟᱪᱪᱷᱟ᱾
ᱜᱚᱝᱠᱮ ᱯᱳᱭᱞᱳ ᱫᱤᱱ ᱫᱚ ᱟᱵᱚ ᱫᱚ ᱦᱳᱭᱳᱜ ᱠᱟᱱᱟ ᱵᱚᱱ ᱯᱳᱭᱞᱳ ᱫᱤᱱ ᱫᱚ ᱦᱳᱭᱳᱜ ᱠᱟᱱᱟ ᱟᱵᱚ ᱫᱚ ᱜᱚᱴ ᱜᱚᱴ ᱯᱩᱡᱟᱹ ᱦᱩᱭᱩᱜᱼᱟ ᱜᱚᱴ ᱯᱩᱡᱟᱹ ᱨᱮᱜᱮ ᱥᱚᱬᱮ ᱫᱚ ᱦᱩᱭᱩᱜᱼᱟ᱾ ᱚᱱᱟ ᱫᱚᱥᱟᱨ ᱫᱤᱱ ᱫᱚ ᱟᱵᱚ ᱫᱚ ᱜᱟᱹᱭ ᱡᱟᱜᱟᱣ ᱵᱚᱱ ᱪᱟᱞᱟᱜᱼᱟ᱾ ᱟᱨ ᱠᱟᱴᱠᱚᱢ ᱢᱟᱦᱟ ᱡᱟᱞᱮ ᱢᱟᱦᱟ ᱠᱚ ᱦᱩᱭᱩᱜᱼᱟ᱾
ᱟᱪᱪᱷᱟ ᱟᱪᱪᱷᱟ ᱟᱪᱪᱷᱟ ᱟᱪᱪᱷᱟ
ᱟᱨ ᱡᱮᱴᱟ ᱡᱮᱴᱟ ᱢᱮᱱᱟᱜ ᱟᱠᱟᱜ ᱜᱟᱹᱭ ᱠᱷᱩᱱᱴᱟᱹᱣ᱾ ᱚᱱᱟ ᱦᱚᱸ ᱦᱩᱭᱩᱜ ᱜᱮᱭᱟ ᱜᱚᱢᱠᱮ ᱟᱨ ᱚᱱᱟ ᱯᱚᱨ ᱯᱚᱨ ᱛᱮᱜᱮ ᱟᱵᱚ ᱫᱚᱵᱚᱱ ᱥᱟᱠᱨᱟᱛ ᱩᱛᱟᱹᱨᱚᱜᱼᱟ᱾
ᱟᱪᱪᱷᱟ ᱟᱪᱪᱷᱟ ᱟᱪᱷᱟ ᱵᱟᱦ ᱟᱰᱤ ᱢᱟᱱᱮ ᱜᱚᱢᱠᱮ ᱟᱯᱮ ᱫᱚ ᱢᱟᱱᱮ ᱢᱤᱫ ᱥᱟᱶ ᱛᱮᱜᱮ ᱟᱯᱮ ᱫᱚ ᱢᱮᱫᱴᱮᱱ ᱥᱚᱨᱦᱟᱭ ᱯᱚᱨᱚᱵᱽ ᱯᱮ ᱢᱟᱱᱟᱣ ᱛᱟᱵᱚᱱᱟ ᱥᱮ ᱪᱮᱫ?
ᱦᱳᱭ ᱦᱳᱭ ᱜᱚᱢᱠᱮ ᱦᱳᱭ
ᱴᱷᱤᱠ ᱴᱷᱤᱠ ᱴᱷᱤᱠ ᱴᱷᱤᱠ ᱟᱹᱰᱤ ᱴᱷᱤᱠ ᱜᱚᱢᱠᱮ ᱱᱚᱣᱟ ᱟᱵᱤᱱᱟᱜ ᱡᱟᱦᱟᱸ ᱠᱩᱥᱤᱠᱮᱭᱟᱫᱟᱞᱤᱧ ᱟᱹᱵᱤᱱᱟᱜ ᱡᱟᱦᱟᱸ ᱟᱸ ᱠᱟᱛᱷᱟ ᱠᱚ᱾
ᱚᱸ ᱦᱮᱸ ᱦᱳᱭ ᱜᱚᱢᱠᱮ᱾ ᱜᱚᱝᱠᱮ ᱠᱟᱹᱴᱤᱡ ᱵᱮᱱ ᱱᱚᱣᱟ ᱫᱚ ᱪᱮᱫ ᱥᱟᱰᱮ ᱠᱟᱱᱟ ᱜᱚᱝᱠᱮ᱾
ᱟᱪᱪᱷᱟ ᱟᱪᱪᱷᱟ, ᱟᱨ ᱚᱱᱟ ᱫᱚ ᱦᱚᱭᱛᱳ ᱜᱚᱢᱠᱮ ᱥᱟᱰᱮ ᱠᱟᱱ ᱛᱟᱞᱤᱧᱟ ᱦᱚᱭᱛᱳ ᱠᱟᱱ ᱟᱹᱞᱤᱧ ᱟᱪᱪᱷᱟ ᱜᱚᱝᱠᱮ ᱛᱟᱯᱚᱨ ᱛᱟᱦᱚᱞᱮ ᱜᱚᱢᱠᱮ ᱟᱫᱚ ᱱᱚᱣᱟ ᱥᱚᱨᱚᱦᱟᱭ ᱯᱚᱨᱚᱵᱽ ᱫᱚ ᱡᱚᱠᱷᱚᱱ ᱯᱮ ᱢᱟᱱᱟᱣ ᱛᱟᱵᱚᱱ ᱜᱮᱭᱟ ᱚᱠᱟ ᱞᱮᱠᱟ ᱜᱚᱢᱠᱮ ᱢᱟᱱᱮ ᱱᱚᱜ-ᱚᱭ ᱡᱮᱢᱚᱱ ᱯᱟᱹᱦᱤᱞ ᱧᱮᱞᱚᱜ ᱛᱟᱦᱮᱸᱜ ᱜᱚᱢᱠᱮ ᱡᱮᱢᱚᱱ ᱰᱟᱦᱟᱨ ᱮᱱᱮᱡ ᱛᱟᱯᱚᱛᱮ ᱱᱚᱣᱟ ᱜᱟᱹᱭ ᱡᱟᱜᱟᱱᱟ ᱥᱮ ᱦᱚᱸᱜ-ᱚᱭ ᱱᱚᱝᱠᱟᱱᱟᱜ ᱡᱟᱦᱟᱸ ᱠᱚ ᱨᱤᱛᱤ ᱨᱮᱣᱟᱡᱽ ᱧᱮᱞᱚᱜ ᱜᱮ ᱛᱟᱦᱮᱸᱫ ᱛᱚ ᱜᱚᱝᱠᱮ ᱱᱚᱣᱟ ᱠᱚᱦᱚᱸ ᱯᱮ ᱢᱟᱱᱟᱣ ᱛᱟᱵᱚᱱ ᱜᱮᱭᱟ ᱥᱮ ᱜᱚᱝ
ᱜᱚᱝᱠᱮ ᱱᱚᱣᱟ ᱠᱚᱫᱚ ᱦᱮᱸ ᱵᱟᱝ ᱵᱟᱝ ᱜᱚᱝᱠᱮ ᱱᱚᱣᱟ ᱠᱚᱫᱚ ᱱᱚᱣᱟ ᱠᱚᱫᱚ ᱢᱟᱱᱟᱣ ᱦᱩᱭᱩᱜ ᱠᱟᱱ ᱜᱮᱭᱟ,
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱴᱷᱤᱠ ᱟᱵᱤᱱ ᱠᱟᱛᱷᱟ ᱠᱟᱛᱷᱟᱵᱤᱱ ᱢᱮᱱ ᱟᱠᱟᱫᱟ ᱦᱮᱸᱥᱮᱫ, ᱟᱪᱪᱷᱟ ᱜᱚᱢᱠᱮ ᱟᱡᱚᱢ ᱫᱟᱵᱤᱱ
ᱦᱮᱸ ᱟᱡᱚᱢᱚᱜ ᱠᱟᱱᱟ ᱜᱚᱢᱠᱮ ᱞᱟᱹᱭᱵᱤᱱ
ᱴᱷᱤᱠ ᱴᱷᱤᱠ ᱴᱷᱤᱠ ᱴᱷᱤᱠ ᱞᱟᱹᱭᱫᱟᱞᱤᱧ ᱱᱚᱝᱠᱟᱱᱟᱜ ᱱᱚᱝᱠᱟᱱᱟᱜ ᱜᱟᱞᱢᱟᱨᱟᱣ ᱟᱨ ᱜᱚᱝᱠᱮ ᱛᱟᱦᱞᱮ ᱟᱪᱮᱫ ᱵᱤᱱ ᱞᱟᱹᱭ ᱠᱮᱫᱟ ᱜᱚᱝᱠᱮ ᱟᱯᱮ ᱚᱱᱛᱮ ᱮᱠᱷᱚᱱ ᱠᱚ ᱮᱱᱮᱡ ᱜᱮᱭᱟ ᱱᱚᱝᱠᱟ ᱧᱮᱞ ᱧᱮᱞᱚᱜ ᱜᱮᱭᱟ ᱱᱚᱝᱠᱟᱱᱟᱜ ᱡᱟᱦᱟᱸ ᱢᱮᱱᱫᱚ ᱮ ᱱᱚᱣᱟ ᱤᱭᱟᱹ ᱠᱚ ᱜᱚᱢᱠᱮ ᱡᱮᱢᱚᱱ ᱡᱟᱦᱟᱸ ᱞᱟᱝ ᱞᱟᱹᱭ ᱠᱮᱫ ᱫᱚ ᱱᱚᱣᱟ ᱰᱟᱦᱟᱨ ᱮᱱᱮᱡ ᱥᱮ ᱥᱟᱲᱯᱟ ᱮᱱᱮᱡ ᱱᱚᱣᱟ ᱠᱚ ᱮᱠᱷᱚᱱ ᱦᱚᱸ ᱧᱮᱞᱚᱜ ᱜᱮᱭᱟ ᱜᱚᱝᱠᱮ
ᱦᱳᱭ ᱧᱮᱞᱚᱜ ᱜᱮ ᱜᱚᱝᱠᱮ ᱧᱮᱞᱚᱜ ᱜᱮᱭᱟ
ᱟᱪᱪᱷᱟ ᱟᱪᱪᱷᱟ ᱵᱟ ᱟᱹᱰᱤ ᱱᱟᱯᱟᱭ ᱜᱚᱝᱠᱮ ᱟᱯᱮᱯᱮ ᱥᱟᱵ ᱫᱚᱦᱚ ᱠᱟᱜ ᱛᱟᱵᱚᱱᱟ ᱛᱚ ᱜᱚᱝᱠᱮ ᱟᱞᱮ ᱫᱚ ᱵᱤᱨ ᱫᱤᱥᱚᱢ ᱦᱚᱸ ᱵᱤᱨ ᱫᱤᱥᱚᱢ ᱠᱟᱱᱟᱞᱮ ᱟᱞᱮᱥᱮᱫ ᱫᱚ ᱜᱚᱝᱠᱮ ᱱᱚᱣᱟ ᱠᱚᱫᱚ ᱠᱷᱟᱱ ᱟᱵᱟᱛᱚᱛᱚ ᱫᱚ ᱵᱟᱝ ᱧᱮᱞᱚᱜ ᱠᱟᱱᱟ ᱜᱚᱝᱠᱮ ᱛᱚᱛᱛᱚ
ᱟᱪᱪᱷᱟ ᱟᱪᱪᱷᱟ ᱜᱚᱝᱠᱮ ᱟᱪᱪᱷᱟ ᱴᱷᱤᱠ ᱜᱮᱭᱟ ᱟᱵᱮᱱ ᱟᱹᱰᱤ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱜᱚᱝᱠᱮ ᱟᱹᱰᱤ ᱢᱤᱫᱴᱮᱱ ᱠᱩᱠᱞᱤ ᱛᱟᱦᱮᱸ ᱠᱟᱱᱟ ᱜᱚᱝᱠᱮ ᱟᱯᱮ ᱫᱚ ᱵᱤᱨ ᱫᱤᱥᱚᱢ ᱛᱚ ᱜᱚᱝᱠᱮ ᱟᱯᱮ ᱥᱮ ᱦᱟᱹᱛᱤ ᱠᱚ ᱦᱮᱱᱟᱜ ᱠᱚᱣᱟ ᱥᱮ ᱵᱟᱝ ᱜᱚᱢᱠᱮ
ᱦᱮᱸ ᱜᱚᱢᱠᱮ ᱱᱚᱛᱮ ᱦᱟᱹᱛᱤ ᱠᱚᱫᱚ ᱢᱮᱱᱟᱜ ᱟᱠᱟᱫ ᱠᱚᱜᱮᱭᱟ ᱦᱟᱹᱛᱤ ᱠᱚᱫᱚ ᱢᱮᱱᱟᱜ ᱟᱠᱟᱫ ᱠᱚᱜᱮᱭᱟ ᱟᱨ ᱦᱟᱹᱛᱤ ᱠᱚ ᱮ ᱥ ᱢᱮᱱᱟᱜ ᱠᱚ ᱠᱷᱟᱹᱛᱤᱨ ᱛᱮᱜᱮ ᱟᱫᱚ ᱢᱮᱱᱟᱜ ᱫᱚ ᱢᱮᱱᱟᱜ ᱠᱚᱣᱟ ᱜᱚᱝᱠᱮ ᱟᱫᱚ ᱵᱤᱨ ᱫᱤᱥᱚᱢ ᱛᱚ ᱦᱟᱹᱛᱤ ᱠᱚᱫᱚ ᱢᱮᱱᱟᱜ ᱠᱚᱣᱟ ᱡᱮ ᱡᱚᱠᱷᱚᱱ ᱞᱮ ᱦᱳᱲᱳ ᱠᱚᱞᱮ ᱨᱚᱦᱚᱭᱟ ᱩᱱ ᱚᱠᱛᱮ ᱠᱤᱱᱛᱩ ᱩᱱ ᱚᱠᱛᱮ ᱠᱤᱱᱛᱩ ᱦᱟᱹᱛᱤ ᱠᱚᱫᱚ ᱠᱚ ᱦᱟᱹᱛᱤ ᱠᱚᱫᱚ ᱠᱚ ᱦᱤᱡᱩᱜ ᱜᱮᱭᱟ ᱦᱮᱸᱥᱮ ᱪᱮᱫ
ᱦᱳᱭ ᱦᱳᱭ ᱦᱳᱭ ᱱᱟᱯᱟᱭ ᱜᱮ ᱜᱚᱝᱠᱮ ᱛᱚᱵᱮ ᱩᱱᱠᱩ ᱫᱚ ᱪᱟᱥᱵᱟᱥ ᱡᱚᱠᱷᱚᱱ ᱜᱮᱠᱚ ᱩᱰᱩᱠᱚᱜ-ᱟ ᱵᱤᱨ ᱠᱷᱚᱱ ᱫᱚ ᱦᱮᱸ ᱜᱚᱝᱠᱮ, ᱜᱚᱝᱠᱮ ᱟᱡᱚᱢᱚᱜ-ᱟ ᱟᱞᱤᱧᱟᱜ ᱨᱚᱲ? ᱢᱮᱱ ᱫᱟᱞᱤᱧ ᱡᱮ ᱩᱱᱠᱩ ᱪᱟᱥ ᱵᱟᱥ ᱡᱚᱠᱷᱚ ᱜᱮ ᱦᱟᱹᱛᱤ ᱠᱚ ᱫᱚᱠᱚ ᱛᱩᱫᱩᱜ-ᱟ ᱦᱳᱭ ᱜᱚᱝᱠᱮ
ᱦᱮᱸ ᱦᱮᱸ ᱦᱮᱸ ᱚᱱᱟ ᱚᱱᱟ ᱵᱟᱫᱚ ᱜᱚᱢᱠᱮ ᱚᱱᱠᱟ ᱦᱟᱹᱛᱤ ᱠᱚᱫᱚ ᱵᱟᱝᱠᱚ ᱧᱮᱞᱚᱜ ᱜᱮᱭᱟ ᱜᱚᱢᱠᱮ ᱦᱮᱸᱥᱮ ᱪᱮᱫ
ᱦᱳᱭ ᱦᱳᱭ ᱡᱮᱴᱟᱜ ᱪᱟᱥᱵᱟᱥ ᱦᱩᱭᱩᱜ-ᱟ ᱚᱱᱟ ᱡᱚ-ᱡᱚᱢ ᱠᱚ ᱦᱤᱡᱩᱜ-ᱟ ᱦᱳᱭ ᱜᱚᱝᱠᱮ
ᱦᱮᱸ ᱤᱱᱟᱹ ᱦᱮᱸ ᱤᱱᱟᱹ ᱤᱱᱟᱹ ᱚᱠᱛᱮ ᱜᱮ ᱜᱚᱝᱠᱮ ᱤᱱᱟᱹ ᱵᱟᱫᱮ ᱜᱩᱨᱩᱛᱛᱮ ᱦᱟᱹᱛᱤ ᱠᱚᱫᱚ ᱵᱟᱝ ᱠᱚ ᱦᱤᱡᱩᱜᱼᱟ ᱟᱫᱚ ᱜᱚᱝᱠᱮ ᱟᱯᱮ ᱚᱱᱛᱮ ᱫᱚ ᱦᱟᱹᱛᱤ ᱠᱚᱫᱚ ᱢᱮᱱᱟᱜ ᱠᱚᱣᱟ ᱥᱮ ᱵᱟᱝ ᱜᱚᱝᱠᱮ
ᱜᱚᱝᱠᱮ ᱟᱵᱚ ᱫᱚ ᱵᱤᱨ ᱫᱤᱥᱚᱢ ᱦᱚᱲ ᱫᱚ ᱵᱟᱝ ᱠᱟᱱᱟ ᱵᱚᱱ ᱟᱵᱚ ᱫᱚ ᱩᱞ ᱵᱟᱜᱟᱱ ᱫᱤᱥᱚᱢ ᱦᱚᱲ ᱠᱟᱱᱟ ᱵᱚᱱ ᱛᱚ ᱚᱵᱚ ᱥᱮᱫ ᱫᱚ ᱵᱤᱨ ᱫᱚ ᱦᱟᱹᱛᱤ ᱠᱚᱫᱚ ᱵᱟᱠᱚ ᱦᱤᱡᱩᱜᱼᱟ ᱩᱱᱠᱩ ᱜᱟᱹᱲᱤ ᱠᱚᱫᱚ ᱠᱚ ᱦᱤᱡᱩᱜ ᱜᱮᱭᱟ
ᱟᱪᱪᱷᱟ ᱟᱪᱪᱷᱟ ᱟᱪᱪᱷᱟ ᱜᱟᱹᱲᱤ ᱵᱚᱞᱛᱮ ᱩᱱᱠᱩ ᱜᱚᱢᱠᱮ ᱜᱟᱹᱲᱤ ᱫᱚ ᱪᱮᱫ ᱞᱮᱠᱟ ᱠᱚ ᱢᱮᱛᱟ ᱠᱚᱣᱟ ᱜᱚᱢᱠᱮ
ᱜᱟᱹᱲᱤ ᱫᱚ ᱪᱮᱫ ᱜᱚᱝᱠᱮ ᱞᱟᱹᱭ ᱵᱮᱱᱟ ᱩᱱᱠᱩ ᱡᱮᱴᱟ ᱦᱟᱸᱲᱩ ᱥᱮ ᱤᱭᱟᱹ ᱩᱱᱠᱩ ᱵᱟᱸᱫᱚᱨ ᱠᱚ ᱢᱮᱛᱟ ᱠᱚ
ᱟᱪᱪᱷᱟ ᱟᱪᱷᱟ ᱰᱮ ᱟᱫᱚ ᱜᱚᱝᱠᱮ ᱞᱟᱹᱭ ᱫᱟᱞᱤᱧ ᱥᱟᱹᱨᱤ ᱜᱮ ᱟᱯᱮ ᱫᱤᱥᱚᱢ ᱪᱟᱞᱟᱣ ᱨᱮᱱᱟᱜ ᱢᱤᱫᱴ ᱢᱤᱫᱴᱮᱱ ᱤᱪᱪᱷᱟᱹ ᱫᱚ ᱢᱮᱱᱟᱜ ᱜᱮᱭᱟ ᱢᱮᱱᱠᱷᱟᱱ ᱱᱚᱜᱼ ᱱᱚᱝᱠᱟ ᱟᱹᱞᱤᱧ ᱦᱚᱸ ᱠᱟᱹᱢᱤ ᱠᱚᱨᱮ ᱱᱟᱜ ᱪᱟᱯ ᱠᱚᱛᱮ ᱟᱞᱮ ᱫᱤᱥᱚᱢ ᱥᱮᱫ ᱵᱟᱹᱞᱤᱧ ᱵᱷᱟᱜᱟᱣ ᱫᱟᱲᱮ ᱠᱟᱣᱫᱟ ᱦᱮᱸᱥᱮ ᱪᱮᱫ
ᱦᱳᱭ ᱦᱳᱭ ᱜᱚᱝᱠᱮ
ᱟᱫᱚᱞᱤᱧ ᱢᱮᱱ ᱮᱫᱟ ᱜᱚᱢᱠᱮ ᱟᱞᱮ ᱫᱤᱥᱚᱢ ᱫᱚᱵᱤᱱ ᱦᱮᱡ ᱵᱟᱲᱟ ᱟᱠᱟᱱᱟ ᱱᱚᱣᱟ ᱵᱤᱨ ᱫᱤᱥᱚᱢ ᱛᱮ
ᱜᱚᱝᱠᱮ ᱪᱟᱞᱟᱣ ᱫᱚ ᱥᱮᱨᱚᱠᱚᱢ ᱪᱟᱞᱟᱣ ᱫᱚ ᱵᱟᱝ ᱦᱩᱭ ᱟᱠᱟᱱᱟ ᱜᱚᱝᱠᱮ ᱪᱟᱞᱟᱣ ᱵᱟᱲᱟ ᱦᱩᱭ ᱟᱠᱟᱱᱟ ᱢᱟᱡᱷᱮ ᱢᱟᱡᱮ ᱜᱟᱛᱮ ᱠᱚᱴᱷᱮᱱ
ᱚ ᱟᱪᱪᱷᱟ ᱟᱪᱪᱷᱟ ᱟᱪᱪᱷᱟ ᱵᱟ ᱟᱹᱰᱤ ᱱᱟᱯᱟᱭ ᱜᱚᱢᱠᱮ ᱟᱹᱵᱤᱱ ᱵᱤᱱ ᱟᱞᱮ ᱫᱤᱥᱚᱢ ᱵᱤᱱ ᱦᱮᱡ ᱵᱟᱲᱟ ᱟᱠᱟᱱᱟ ᱛᱚ ᱟᱹᱰᱤ
ᱦᱮᱸ ᱜᱚᱝᱠᱮ ᱞᱟᱹᱭ ᱵᱤᱱ ᱦᱮᱞᱳ
ᱠᱚᱨᱟᱣ ᱛᱟᱨᱟᱭᱟ ᱦᱮᱸ ᱥᱮ ᱪᱮᱫ
ᱪᱮᱫ ᱵᱮᱱ ᱪᱮᱫ ᱵᱮᱱ ᱢᱮᱱ ᱮᱫᱟ ᱜᱚᱢᱠᱮ
ᱞᱟᱹᱭ ᱫᱟᱞᱤᱧ ᱟᱯᱮ ᱚᱱᱛᱮ ᱫᱚ ᱥᱚᱨᱦᱟᱭ ᱥᱟᱶ ᱛᱮᱜᱮ ᱥᱟᱠᱨᱟᱛ ᱯᱚᱨᱚᱵᱽ ᱫᱚᱯᱮ ᱠᱚᱨᱟᱣ ᱤᱫᱤ ᱛᱟᱵᱚᱱ ᱜᱮᱭᱟ ᱥᱮ ᱪᱮᱫ
ᱦᱮᱸ ᱦᱳᱭ ᱜᱚᱝᱠᱮ
ᱚ ᱟᱪᱪᱷᱟ ᱟᱪᱪᱷᱟ ᱵᱟ ᱟᱹᱰᱤ
ᱛᱚᱵᱮ ᱜᱚᱝᱠᱮ ᱛᱚᱵᱮ ᱟᱯᱮ ᱥᱟᱛᱮ ᱪᱮᱫ ᱞᱮᱠᱟ ᱛᱟᱦᱚᱞᱮ ᱥᱟᱠᱨᱟᱛ ᱫᱚ
ᱜᱚᱝᱠᱮ ᱱᱚᱛᱮ ᱫᱚ ᱱᱚᱛᱮ ᱫᱚ ᱮᱠᱴᱩ ᱟᱞᱟᱫᱟ ᱠᱟᱨᱚᱱ ᱫᱚ ᱥᱚᱨᱦᱟᱭ ᱯᱚᱨᱚᱵᱽ ᱡᱚᱠᱷᱚᱡ ᱫᱚ ᱞᱮ ᱥᱚᱨᱦᱟᱭᱚᱜᱼᱟ ᱮᱵᱚᱝ ᱥᱟᱠᱨᱟᱛ ᱯᱚᱨᱚᱵᱽ ᱡᱚᱠᱷᱚᱚᱡ ᱫᱚᱞᱮ ᱥᱟᱠᱨᱟᱛᱚᱜᱼᱟ ᱟᱫᱚ ᱜᱚᱢᱠᱮ ᱟᱞᱮ ᱥᱮᱫ ᱫᱚ ᱥᱟᱠᱨᱟᱛ ᱫᱚ ᱵᱟᱨ ᱫᱤᱱ ᱞᱮ ᱥᱟᱠᱨᱟᱛᱚᱜ ᱠᱟᱱᱟ ᱮᱠᱷᱟᱱ ᱟᱞᱮ ᱫᱚ ᱮᱱᱠᱷᱟᱱ ᱥᱤᱧ ᱥᱟᱠᱨᱟᱛ ᱟᱨ ᱧᱤᱫᱟᱹ ᱥᱟᱠᱨᱟᱛ ᱦᱮᱸ
ᱚ
ᱱᱚᱣᱟ ᱵᱟᱨ ᱫᱤᱱ ᱞᱮ ᱥᱟᱠᱨᱟᱛᱚᱜ ᱠᱟᱱᱟ ᱚᱨᱛᱷᱟᱛ ᱡᱮᱦᱤᱞᱳᱜ ᱩᱢ ᱡᱮᱦᱤᱞᱳᱜ ᱥᱤᱧ ᱥᱟᱠᱨᱟᱛ ᱩᱱ ᱦᱤᱞᱳᱜ ᱫᱚ ᱠᱷᱟᱱ ᱦᱚᱲ ᱦᱩᱲᱩᱜ ᱞᱟᱦᱩᱫ ᱠᱟᱛᱮᱫ ᱵᱟ ᱧᱤᱫᱟᱹ ᱥᱟᱠᱨᱟᱛ ᱩᱱ ᱦᱤᱞᱳᱜ ᱫᱚ ᱦᱩᱲᱩ ᱦᱩᱲᱩᱝ ᱞᱟᱹᱦᱩᱫ ᱠᱟᱛᱮᱫ ᱩᱱ ᱦᱤᱞᱳᱜ ᱫᱚ ᱧᱤᱫᱟᱹ ᱵᱮᱲᱟ ᱯᱤᱴᱷᱟᱹ ᱞᱮᱴᱚ ᱭᱟᱞᱮ ᱮᱵᱚᱝ ᱚᱱᱠᱟ ᱞᱮᱠᱟ ᱛᱮ ᱥᱟᱠᱨᱟᱛ ᱞᱮ ᱢᱟᱱᱟᱣᱟ ᱮᱵᱚᱝ ᱥᱤᱧ ᱥᱟᱠᱨᱟᱛ ᱦᱤᱞᱚᱜ ᱫᱚ ᱜᱮ ᱛᱩᱯ ᱩ ᱠᱚ ᱪᱚ ᱢᱮᱱᱟᱜ ᱠᱚᱣᱟ ᱟᱨ ᱛᱟᱨᱟᱥᱤᱧ ᱵᱮᱲᱟ ᱫᱚ ᱵᱮᱡᱷᱟ ᱛᱩᱧ ᱛᱟᱞᱟ ᱛᱮ ᱟᱨ ᱧᱤᱫᱟᱹ ᱵᱮᱲᱟ ᱫᱚ ᱯᱤᱴᱷᱟᱹ ᱡᱚᱢ ᱛᱟᱞᱟ ᱛᱮ ᱚᱱᱟ ᱥᱟᱠᱨᱟᱛ ᱫᱚᱞᱮ ᱯᱚᱨᱚᱵᱽ ᱫᱚᱞᱮ ᱢᱟᱱᱟᱣᱟ ᱜᱚᱝᱠᱮ
ᱛᱚ ᱜᱚᱝᱠᱮ ᱟᱯᱮ ᱥᱮᱫ ᱢᱟ ᱟᱸᱡᱚᱢ ᱠᱟᱱᱟ ᱵᱚᱞᱮ ᱵᱤᱨ ᱫᱤᱥᱚᱢ ᱟᱡᱚᱫᱤᱭᱟᱹ ᱵᱩᱨᱩ ᱯᱮ ᱥᱮᱸᱫᱽᱨᱟ ᱯᱮ ᱪᱟᱞᱟᱣ ᱵᱟᱲᱟᱜ ᱜᱮᱭᱟ ᱜᱚᱝᱠᱮ ᱛᱟᱦᱚᱞᱮ
ᱦᱮᱸ ᱜᱚᱝᱠᱮ ᱪᱟᱞᱟᱣ ᱵᱟᱲᱟ ᱜᱮᱭᱟᱞᱮ
ᱱᱟᱯᱟᱭ ᱜᱮ ᱜᱚᱢᱠᱮ ᱛᱚ ᱜᱚᱢᱠᱮ ᱚᱸᱰᱮ ᱚᱱᱟ ᱟᱡᱚᱫᱤᱭᱟᱹ ᱵᱩᱨᱩ ᱨᱮᱫᱚ ᱪᱤᱞᱤ ᱠᱚ ᱪᱤᱞᱤ ᱠᱚ ᱡᱤᱵᱽ ᱡᱤᱭᱟᱹᱞᱤ ᱢᱮᱱᱟᱜ ᱠᱚᱣᱟ ᱜᱚᱝᱠᱮ
ᱜᱚᱢᱠᱮ ᱠᱟᱛᱷᱟ ᱨᱮ ᱜᱮ ᱢᱮᱱᱟᱜᱼᱟ ᱡᱮ ᱟᱡᱳᱫᱤᱭᱟᱹ ᱵᱩᱨᱩ ᱫᱚ ᱵᱟᱹᱭᱥᱟᱹᱠᱷ ᱠᱩᱱᱟᱹᱢᱤ ᱨᱮ ᱥᱮᱸᱫᱽᱨᱟ ᱠᱚ ᱪᱟᱞᱟᱜᱼᱟ ᱟᱫᱚ ᱚᱱᱟ ᱵᱩᱨᱩ ᱪᱮᱛᱟᱱ ᱨᱮᱫᱚ ᱜᱚᱝᱠᱮ ᱟᱹᱰᱤ ᱠᱟᱛᱷᱟ ᱨᱮᱜᱮ ᱢᱮᱱᱟᱜᱼᱟ ᱡᱮ ᱚᱸᱰᱮ ᱫᱚ ᱠᱩᱞ ᱵᱟᱱᱟ ᱛᱟᱹᱨᱩᱵᱽ ᱠᱚ ᱢᱮᱱᱟᱜ ᱟᱠᱟᱫ ᱠᱚᱣᱟ ᱟᱫᱚ ᱢᱮᱱᱠᱷᱟᱱ ᱦᱚᱭ ᱜᱚᱝᱠᱮ ᱫᱤᱱ ᱫᱤᱱ ᱛᱮ ᱵᱤᱨ ᱠᱚᱠᱚ ᱢᱟᱜ ᱤᱫᱤ ᱭᱮᱫᱟ ᱛᱚ ᱟᱫᱚ ᱛᱟᱹᱨᱩᱵᱽ ᱠᱚᱫᱚ ᱦᱚᱭᱛᱚ ᱵᱟᱝ ᱠᱚ ᱧᱮᱞᱚᱜ ᱨᱮᱦᱚᱸ ᱠᱤᱱᱛᱩ ᱢᱮᱱᱠᱷᱟᱱ ᱦᱟᱹᱛᱤ ᱠᱚ ᱥᱮ ᱵᱟᱱᱟᱣᱟᱴ ᱠᱚ ᱱᱩᱠᱩ ᱫᱚ ᱜᱚᱝᱠᱮ ᱢᱮᱱᱟᱜ ᱠᱚ ᱜᱮᱭᱟ ᱠᱟᱹ ᱱᱤᱛ
ᱚ ᱦᱚ ᱦᱚᱭ ᱦᱚᱭ ᱦᱚᱭ ᱦᱚᱭ
ᱟᱫᱚ ᱞᱤᱧ ᱢᱮᱱᱫᱟ ᱜᱚᱢᱠᱮ ᱟᱹᱵᱤᱱ ᱫᱚ ᱱᱚᱣᱟ ᱥᱟᱭᱤᱰ ᱵᱤᱱ ᱦᱮᱡ ᱵᱟᱲᱟ ᱟᱠᱟᱱᱟ ᱥᱮ ᱵᱟᱝ ᱵᱤᱱ ᱦᱮᱡ ᱟᱠᱟᱱᱟ ᱜᱚᱢᱠᱮ?
ᱵᱟᱝ ᱜᱚᱝᱠᱮ ᱠᱷᱟᱹᱞᱤ ᱢᱳᱵᱟᱭᱤᱞ ᱨᱮ ᱵᱷᱤᱰᱭᱳ ᱜᱤ ᱧᱮᱞ ᱵᱟᱲᱟ ᱦᱩᱭ ᱟᱠᱟᱱᱟ ᱜᱚᱝᱠᱮ
ᱴᱷᱤᱠ ᱴᱷᱤᱠ ᱴᱷᱤᱠ
ᱥᱮ ᱴᱷᱤᱠ ᱥᱮᱴᱮᱨ ᱫᱚ ᱵᱟᱝ ᱦᱩᱭ ᱠᱟᱱᱟ ᱠᱟᱹᱴᱤᱡ ᱜᱚᱢᱠᱮ ᱟᱯᱮᱥᱮᱫ ᱥᱮᱱ ᱞᱮᱱᱠᱷᱟᱱ ᱫᱚ ᱚᱱᱛᱮ ᱠᱟᱹᱴᱤᱡ ᱪᱟᱞᱟᱣ ᱦᱩᱭᱩᱜ ᱜᱮᱭᱟ ᱡᱮ ᱚᱱᱟ ᱠᱚᱫᱚ ᱧᱮᱞ ᱞᱮᱠᱟ ᱧᱮᱞ ᱡᱚᱝ ᱧᱮᱞ ᱧᱮᱞ ᱡᱚᱝ ᱞᱮᱠᱟ ᱡᱤᱱ ᱠᱟᱱᱟ ᱛᱚ ᱚᱱᱟᱛᱮ ᱚᱱᱛᱮ ᱫᱚ ᱪᱟᱞᱟᱣ ᱦᱩᱭᱩᱜ ᱜᱮᱭᱟ ᱦᱟᱜ
ᱟᱪᱪᱷᱟ ᱟᱪᱪᱷᱟ ᱪᱷᱟ ᱪᱷᱟ ᱟᱫᱚ ᱟᱹᱞᱤᱧ ᱞᱤᱧ ᱢᱮᱱᱟ ᱡᱮ ᱱᱚᱣᱟ ᱠᱚᱨᱮ ᱦᱚᱸ ᱜᱚᱝᱠᱮ ᱟᱵᱚ ᱱᱚᱜ ᱚᱭ ᱡᱮ ᱠᱩᱲᱤ ᱜᱤᱫᱽᱨᱟᱹ ᱠᱷᱟᱱᱮ ᱠᱟᱛᱷᱟ ᱨᱮᱜᱮ ᱢᱮᱱᱟᱜᱼᱟ ᱜᱚᱢᱠᱮ ᱠᱚᱲᱟ ᱜᱤᱫᱽᱨᱟᱹ ᱠᱟᱱ ᱠᱷᱟᱱᱮᱢ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ ᱟᱨ ᱠᱩᱲᱤ ᱜᱤᱫᱽᱨᱟᱹ ᱠᱟᱱ ᱠᱷᱟᱱᱮᱢ ᱟᱢᱫᱚ ᱪᱟᱠᱚᱞᱛᱟᱹᱲᱤ ᱯᱟᱛᱟ ᱪᱟᱞᱟᱜ ᱢᱮ ᱟᱫᱚ ᱟᱫᱚ ᱚᱱᱟ ᱛᱮᱞᱤᱧ ᱢᱮᱱ ᱮᱫᱟ ᱜᱚᱢᱠᱮ ᱦᱚᱳᱭᱛᱳ ᱟᱡᱚᱫᱤᱭᱟᱹ ᱵᱩᱨᱩ ᱟᱹᱵᱤᱱᱟᱜ ᱦᱚᱸ ᱢᱤᱫ ᱫᱷᱟᱣ ᱦᱮᱡ ᱠᱟᱛᱮ ᱥᱮᱸᱫᱽᱨᱟ ᱤᱫᱤ ᱫᱚ ᱤᱫᱤ ᱫᱚ ᱫᱚᱨᱠᱟᱨᱚᱜ ᱠᱟᱱ ᱜᱮᱭᱟ ᱟᱹᱞᱤᱧ ᱞᱤᱧ ᱢᱚᱱᱮᱭᱟ ᱜᱚᱢᱠᱮ
ᱦᱳᱭ ᱜᱚᱢᱠᱮ ᱟᱹᱞᱤᱧ ᱥᱮᱴᱮᱨᱚᱜ ᱜᱮᱭᱟ ᱟᱯᱮᱭᱟᱜ ᱚᱱᱟ ᱤᱭᱟᱹ ᱨᱮᱞᱤᱧ ᱥᱮᱴᱮᱨᱚᱜ ᱜᱮᱭᱟ ᱜᱚᱢᱠᱮ
ᱴᱷᱤᱠ ᱴᱷᱤᱠ ᱴᱷᱤᱠ ᱴᱷᱤᱠ ᱟᱹᱰᱤ ᱴᱷᱤᱠ ᱟᱹᱰᱤ ᱴᱷᱤᱠ ᱟᱹᱰᱤ ᱢᱚᱡᱽ ᱛᱟᱦᱚᱞᱮ ᱜᱚᱢᱠᱮ ᱛᱤᱥᱵᱤᱱ ᱦᱤᱡᱩᱜ ᱠᱟᱱᱟ ᱟᱹᱞᱤᱧ ᱦᱚᱸ ᱟᱹᱵᱤᱱᱟᱜ ᱛᱟᱺᱜᱤ ᱛᱟᱲᱟᱨᱮᱞᱤᱧ ᱛᱟᱦᱮᱱᱟ ᱦᱮᱸ ᱥᱮᱪᱮᱫ ᱟᱨ ᱜᱚᱢᱠᱮ ᱞᱟᱹᱭ ᱫᱟᱞᱤᱧ ᱱᱚᱝᱠᱟ ᱜᱮ ᱠᱚᱞ ᱵᱟᱲᱟᱣᱟᱞᱤᱧ ᱵᱤᱱ ᱦᱮᱸ